ᱦᱮᱞᱳ ᱦᱮᱸ ᱟᱭᱢᱟ ᱥᱟᱨᱦᱟᱣ ᱟᱹᱵᱤᱱ ᱚᱠᱛᱚ ᱵᱤᱱ ᱮᱢ ᱟᱠᱟᱜ ᱞᱤᱧᱟᱹ
ᱮᱠᱫᱚᱢ
ᱦᱮᱸ ᱟᱨ ᱱᱤᱛᱳ ᱫᱚ ᱚᱠᱟᱨᱮ ᱢᱮᱱᱟᱜ ᱵᱤᱱᱟ
ᱱᱤᱛᱚᱜ ᱫᱚ ᱚᱲᱟᱜ ᱨᱮᱜᱮ ᱦᱮᱱᱟᱜ ᱞᱤᱧᱟᱹ
ᱟᱪᱪᱷᱟ ᱛᱟᱦᱚᱞᱮ ᱱᱟᱯᱟᱭ ᱵᱟᱲᱟ ᱜᱮᱛᱚ
ᱮᱠᱫᱚᱢ ᱱᱟᱯᱟᱭ ᱜᱮ ᱟᱹᱵᱤᱱ ᱪᱤᱠᱟᱹ ᱦᱮᱱᱟᱜ ᱵᱤᱱᱟ
ᱦᱮᱸ ᱟᱹᱞᱤᱧ ᱦᱚᱸ ᱱᱤᱛᱚᱜ ᱫᱷᱟᱹᱨᱤᱡ ᱫᱚ ᱦᱟᱸᱜ ᱱᱟᱯᱟᱭ ᱜᱮ ᱢᱮᱱᱟᱜ ᱞᱤᱧᱟᱹ
ᱴᱷᱤᱠ
ᱟᱫᱚ ᱛᱮᱦᱮᱧᱟᱜ ᱨᱚᱯᱚᱲ ᱟᱠᱷᱲᱟ ᱫᱚᱦᱟᱸᱜ ᱤᱧᱜᱤᱧ ᱮᱛᱚᱦᱚᱵᱮᱫ ᱛᱟᱞᱟᱝᱟ
ᱮᱠᱫᱚᱢ ᱴᱷᱤᱠ ᱜᱮᱭᱟ
ᱦᱮᱸ ᱦᱚᱭᱛᱳ ᱱᱚᱣᱟ ᱤᱭᱟᱹᱢ ᱵᱟᱲᱟᱭᱮᱫ ᱜᱮᱭᱟ ᱦᱟᱸᱜ ᱦᱮᱸ ᱱᱚᱣᱟ ᱫᱚ ᱦᱟᱸᱜ ᱡᱩᱱ ᱪᱟᱸᱫᱳ ᱠᱟᱱᱟ ᱡᱮᱦᱮᱛᱩ ᱦᱟᱜ ᱟᱨ ᱠᱤᱪᱷᱩ ᱫᱤᱱ ᱯᱚᱨᱮ ᱠᱷᱟᱱ ᱜᱮ ᱦᱟᱸᱜ ᱛᱤᱨᱤᱥᱮ ᱡᱩᱱ ᱦᱟᱸᱜ ᱥᱮᱴᱮᱨᱚᱜ ᱠᱟᱱ ᱛᱟᱵᱚᱱᱟ ᱟᱵᱚᱱᱟᱜ ᱦᱩᱞ ᱢᱟᱦᱟ ᱟᱫᱚ ᱱᱚᱣᱟ ᱦᱩᱞ ᱢᱟᱦᱟ ᱤᱫᱤ ᱠᱟᱛᱮ ᱟᱛᱮ ᱢᱟᱥᱮ ᱵᱟᱨ ᱞᱟᱭᱤᱱ ᱜᱟᱱᱛᱮ ᱠᱟᱹᱴᱤᱡ ᱨᱚᱲ ᱛᱟᱞᱟᱝ ᱢᱮ᱾
ᱟᱵᱚᱱᱟᱜ ᱱᱚᱜᱼᱚᱭ ᱡᱮ ᱡᱩᱱ ᱪᱟᱸᱫᱳ ᱛᱤᱨᱤᱥᱟ ᱡᱩᱱ ᱛᱚ᱾
ᱦᱳᱭ
ᱟᱵᱚᱨᱮᱱ ᱵᱤᱨ ᱵᱟᱞᱴᱟ ᱥᱤᱸᱫᱩ ᱠᱟᱹᱱᱩ
ᱦᱮᱸ
ᱥᱟᱶᱛᱮ ᱛᱤᱞᱠᱟᱹ ᱵᱟᱵᱟ ᱪᱟᱸᱫ ᱵᱷᱳᱭᱨᱚ ᱛᱟᱠᱚᱣᱟᱜ ᱦᱚᱦᱚ ᱦᱚᱯᱚ ᱛᱮ ᱡᱷᱟᱲᱠᱷᱚᱱᱰ ᱨᱮᱭᱟᱜ ᱵᱷᱚᱜᱽᱱᱟᱰᱤ ᱟᱛᱳ ᱨᱮ ᱴᱷᱤᱠᱜᱮᱭᱟ
ᱦᱩᱸ
ᱦᱟᱡᱟᱨ ᱦᱟᱡᱟᱨ ᱢᱟᱹᱱᱢᱤ ᱠᱤᱱ ᱡᱟᱣᱨᱟ ᱞᱮᱫ ᱠᱚᱣᱟ᱾ ᱥᱟᱱᱛᱟᱲ ᱡᱩᱢᱤᱫ ᱠᱟᱛᱮᱜ ᱢᱤᱫ ᱛᱮ ᱤᱝᱨᱮᱡᱽ ᱵᱤᱨᱩᱫᱽᱫ ᱛᱮ ᱞᱟᱹᱲᱦᱟᱹᱭ ᱞᱟᱹᱜᱤᱫ ᱛᱮ ᱩᱱᱠᱤᱱ ᱥᱟᱱᱟᱢ ᱠᱷᱮᱨᱣᱟᱞ ᱦᱚᱯᱚᱱ ᱠᱤᱱ ᱡᱟᱣᱨᱟ ᱠᱟᱛᱮᱫ ᱤᱝᱨᱮᱡᱽ ᱛᱮᱠᱤᱱ ᱞᱟᱹᱲᱦᱟᱹᱭ ᱞᱮᱫᱟ ᱠᱤᱱ
ᱦᱳᱭ ᱢᱟᱱᱮ ᱱᱚᱸᱰᱮ ᱠᱷᱚᱱᱟᱜ ᱵᱟᱲᱟᱭ ᱧᱟᱢᱚᱜ ᱠᱟᱱᱟ ᱡᱮ ᱱᱩᱠᱩ ᱡᱮ ᱟᱵᱚᱨᱮᱱ ᱦᱩᱞᱜᱟᱹᱨᱤᱭᱟᱹ ᱛᱤᱞᱠᱟᱹ ᱢᱟᱹᱷᱤ ᱦᱟᱸᱜ ᱯᱳᱭᱞᱳ ᱦᱩᱞᱜᱟᱹᱨᱤᱭᱟᱹ ᱛᱟᱵᱚᱱ ᱛᱟᱨᱯᱚᱨ ᱱᱩᱠᱤᱱ ᱥᱤᱫᱩ ᱠᱟᱹᱱᱦᱩ ᱦᱟᱸᱜ ᱟᱴᱷᱨᱚᱥᱚ ᱯᱚᱧᱪᱟᱱᱱᱚ ᱨᱮ ᱦᱟᱸ ᱦᱤᱡᱩᱜ ᱠᱟᱱᱟ
ᱛᱤᱞᱠᱟᱹ ᱢᱟᱹᱡᱷᱤ ᱱᱟᱭᱤᱱᱴᱤ ᱮᱴᱤ ᱯᱷᱳᱨ
ᱦᱩᱸᱻᱟ ᱛᱤᱞᱠᱟᱹ ᱢᱟᱪᱷᱤ ᱱᱟᱭᱤᱱᱴᱤᱱ ᱮᱭᱤᱴᱴᱤ ᱯᱷᱳᱨ ᱫᱚ ᱵᱟᱝᱼᱟ ᱚᱱᱟ ᱥᱮᱵᱷᱮᱱᱴᱤᱱ ᱮᱭᱤᱴᱴᱤ ᱯᱷᱳᱨ᱾ ᱚᱱᱟ ᱫᱚ ᱱᱟᱭᱤᱱᱴ ᱮᱭᱤ ᱯᱷᱳᱨ ᱫᱚ ᱵᱟᱝ ᱥᱮᱵᱷᱮᱱ ᱮᱭ ᱯᱷᱳᱨ ᱦᱟᱜ
ᱟᱪᱪᱷᱟᱸ ᱥᱟᱛᱮᱨᱚᱥᱚ ᱪᱩᱨᱟᱥᱤ ᱴᱷᱤᱠ
ᱦᱳᱭ ᱟᱫᱚ ᱦᱟᱸᱜ ᱱᱚᱜᱼᱚᱭ ᱡᱮ ᱟᱫᱚ ᱱᱩᱠᱩ ᱡᱮ ᱟᱵᱚ ᱞᱟᱹᱜᱤᱫ ᱱᱚᱝᱠᱟ ᱠᱚ ᱠᱟᱹᱢᱤ ᱦᱚᱴᱚ ᱟᱠᱟᱫᱼᱟ ᱥᱮ ᱟᱵᱚ ᱞᱟᱹᱜᱤᱫ ᱠᱚ ᱞᱟᱹᱲᱦᱟᱹᱭ ᱟᱠᱟᱫᱼᱟ᱾ ᱟᱫᱚ ᱱᱚᱜᱼᱚᱭ ᱱᱚᱝᱠᱟ ᱩᱱᱠᱩᱣᱟᱜ ᱛᱤᱨᱤᱥᱮ ᱡᱩᱱ ᱡᱟᱦᱟᱸᱴᱟᱜ ᱵᱚ ᱢᱟᱱᱟᱣ ᱮᱫᱟ ᱩᱱᱠᱩ ᱞᱟᱹᱜᱤᱫ ᱛᱮ ᱱᱚᱝᱠᱟᱱᱟᱜ ᱟᱵᱚ ᱦᱚᱸᱜᱼᱚᱭ ᱱᱚᱣᱟ ᱢᱤᱫᱴᱟᱱ ᱯᱷᱩᱨᱜᱟᱹᱞ ᱫᱤᱥᱚᱢ ᱠᱚ ᱮᱢ ᱠᱟᱜ ᱵᱚᱱᱟ ᱢᱟᱱᱮ ᱩᱱᱠᱩ ᱫᱚ ᱟᱠᱚᱣᱟᱜ ᱡᱤᱣᱤ ᱟᱞᱟᱭ ᱠᱟᱛᱮᱜ ᱟᱵᱚ ᱯᱷᱩᱨᱜᱟᱹᱞ ᱦᱚᱪᱚ ᱟᱠᱟᱫ ᱵᱚᱱᱟ ᱠᱚ ᱢᱤᱫ ᱠᱟᱛᱷᱟ ᱛᱮ ᱞᱟᱹᱭ ᱜᱟᱱᱚᱜᱼᱟ᱾ ᱟᱫᱚ ᱟᱭᱢᱟ ᱴᱚᱴᱷᱟᱨᱮ ᱱᱚᱝᱠᱟ ᱧᱮᱞᱚᱜ ᱠᱟᱱᱟ ᱱᱚᱜᱼ ᱱᱚᱣᱟ ᱛᱤᱨᱤᱥᱮ ᱡᱩᱱ ᱞᱮᱠᱟᱱᱟᱜ ᱫᱤᱱ ᱨᱮᱦᱚᱸ ᱱᱚᱜ ᱱᱚᱣᱟ ᱚᱨᱠᱮᱥᱴᱨᱟ ᱠᱚᱠᱚ ᱟᱹᱜᱩᱭᱮᱫᱟ ᱟᱫᱚ ᱱᱚᱣᱟ ᱠᱚᱠᱚ ᱟᱹᱜᱩᱭᱮᱫ ᱠᱷᱟᱱ ᱫᱚ ᱟᱢᱟᱜ ᱩᱭᱦᱟᱹᱨ ᱛᱮ ᱪᱮᱫ ᱮᱢ ᱞᱟᱹᱭᱟ ᱱᱚᱣᱟ ᱫᱚ ᱛᱤᱱᱟᱹᱜ ᱴᱟᱜ ᱞᱟᱹᱠᱛᱤ ᱠᱟᱱᱟ ᱥᱮ ᱵᱟᱝ ᱞᱟᱹᱠᱛᱤ ᱠᱟᱱᱟ᱾ ᱟᱵᱚᱣᱟᱜ ᱥᱟᱱᱛᱟᱲ ᱥᱚᱢᱟᱡᱽ ᱞᱟᱹᱜᱤᱫ ᱛᱮ
ᱟᱫᱚ ᱡᱟᱦᱟᱸ ᱯᱷᱩᱴᱵᱚᱞ ᱠᱷᱮᱞᱳᱰ ᱠᱚ ᱦᱩᱭᱩᱜ ᱠᱟᱱᱟ ᱛᱤᱨᱤᱥᱟ ᱡᱩᱱ ᱚᱨᱥᱚᱝ ᱛᱮ ᱥᱟᱶᱛᱮ ᱡᱟᱦᱟᱸ ᱱᱟᱭᱤᱴ ᱯᱨᱳᱜᱨᱟᱢ ᱥᱮ ᱚᱨᱠᱮᱥᱴᱨᱟ ᱠᱚ ᱦᱩᱭᱩᱜ ᱠᱟᱱᱟ ᱱᱚᱣᱟ ᱫᱚ ᱠᱤᱱᱛᱩ ᱮᱠᱟᱞ ᱵᱟᱹᱲᱤᱡ ᱡᱤᱱᱤᱥ ᱠᱟᱱᱟ᱾ ᱪᱮᱫᱟᱜ ᱵᱟᱝᱢᱟ ᱥᱤᱫᱩ ᱠᱟᱹᱱᱩ ᱛᱟᱹᱠᱤᱱ ᱫᱚ ᱢᱟᱹᱱᱢᱤᱭᱟᱜ ᱵᱷᱟᱹᱞᱟᱹᱭ ᱞᱟᱹᱜᱤᱫ ᱥᱮ ᱤᱝᱨᱮᱡᱽ ᱟᱜ ᱥᱟᱥᱚᱱ ᱠᱷᱚᱱᱟᱜ ᱞᱟᱲᱟ ᱫᱚᱜ ᱞᱟᱹᱜᱤᱫ ᱜᱮ ᱠᱤᱱᱛᱩᱠᱤᱱ ᱞᱟᱹᱲᱦᱟᱹᱭ ᱞᱮᱫᱟ ᱠᱤᱱ ᱢᱮᱱᱠᱷᱟᱱ ᱚᱱᱟ ᱞᱟᱹᱲᱦᱟᱹᱭ ᱨᱮ ᱟᱹᱰᱤ ᱥᱟᱭ ᱥᱟᱭ ᱢᱟᱹᱱᱢᱤ ᱠᱷᱮᱨᱣᱟᱞ ᱦᱚᱯᱚᱱᱟᱜ ᱢᱟᱭᱟᱢ ᱠᱚ ᱞᱤᱸᱜᱤ ᱠᱤᱱᱟ ᱟᱨ ᱱᱚᱣᱟ ᱫᱚ ᱩᱭᱦᱟᱹᱨ ᱢᱟᱦᱟ ᱠᱟᱱᱟ᱾ ᱢᱮᱱᱠᱷᱟᱱ ᱱᱚᱣᱟ ᱩᱭᱦᱟᱹᱨ ᱢᱟᱦᱟ ᱨᱮᱫᱚ ᱚᱨᱠᱮᱥᱴᱟᱨ ᱟᱨ ᱢᱮᱱᱠᱷᱟᱱ ᱠᱷᱮᱞᱳᱰ ᱦᱮᱯᱨᱟᱣ ᱠᱚᱫᱚ ᱚᱱᱟ ᱫᱚ ᱮᱠᱟᱞᱜ ᱵᱟᱹᱲᱤᱡ ᱜᱮᱭᱟ᱾
ᱦᱮᱸ ᱛᱟᱦᱞᱮ ᱜᱚᱢᱠᱮ ᱱᱚᱰᱮ ᱫᱚ ᱟᱢᱟᱜ ᱠᱟᱛᱷᱟ ᱦᱚᱸ ᱱᱚᱣᱟᱜᱤᱧ ᱵᱟᱲᱟᱭ ᱧᱟᱢᱫᱟ ᱦᱮᱸ ᱡᱮ ᱱᱚᱜᱼᱚ ᱱᱚᱣᱟᱴᱟᱜ ᱢᱟᱦᱟ ᱨᱮ ᱡᱟᱦᱟᱸᱴᱟᱜ ᱫᱚ ᱛᱤᱨᱤᱥᱮ ᱡᱩᱱ ᱟᱵ ᱱᱩᱠᱩ ᱦᱩᱞᱠᱟᱹᱨᱤᱭᱟᱹ ᱠᱚ ᱩᱭᱦᱟᱹᱨ ᱢᱟᱦᱟ ᱠᱟᱱ ᱛᱟᱵᱚᱱᱟ ᱡᱟᱦᱟᱸ ᱫᱚ ᱦᱟᱸᱜ ᱱᱤᱛᱚᱜ ᱵᱚ ᱢ ᱚᱱᱟ ᱤᱫᱤᱭᱮᱫᱟ ᱩᱭᱦᱟᱹᱨ ᱢᱟᱦᱟ ᱞᱮᱠᱟᱛᱮ ᱡᱩᱫᱤᱭᱳ ᱞᱟᱦᱟ ᱛᱮᱫᱚ ᱦᱟᱸᱜ ᱚᱱᱟ ᱫᱚ ᱦᱩᱞ ᱢᱟᱦᱟ ᱥᱮᱠᱤᱱ ᱦᱩᱞ ᱞᱮᱫ ᱛᱟᱦᱮᱱᱟ ᱚᱱᱟ ᱠᱷᱟᱹᱛᱤᱨ ᱜᱮ ᱦᱩᱞ ᱢᱟᱦᱟ ᱟ ᱱᱤᱛᱚᱜ ᱫᱚ ᱟᱵᱚ ᱴᱷᱮᱱ ᱫᱚ ᱚᱱᱟᱴᱟᱜ ᱦᱩᱞ ᱢᱟᱦᱟ ᱫᱚᱵᱚᱱ ᱩᱭᱦᱟᱹᱨ ᱨᱩᱣᱟᱹᱲ ᱮᱫᱟ᱾ ᱟᱫᱚ ᱱᱚᱣᱟᱴᱟᱜ ᱢᱟᱦᱟ ᱠᱚᱨᱮ ᱫᱚ ᱱᱚᱝᱠᱟᱱᱟᱜ ᱫᱚ ᱚᱨᱠᱮᱥᱴᱨᱟ ᱠᱚᱫᱚ ᱵᱟᱝ ᱦᱚᱸ ᱦᱩᱭᱩᱜ ᱜᱮ ᱞᱟᱹᱠᱛᱤᱭᱟ ᱱᱚᱣᱟ ᱟᱢᱮᱢ ᱞᱟᱹᱭ ᱦᱚᱪᱚᱭᱮᱫᱟ᱾
ᱮᱠᱟᱞ ᱜᱮ
ᱦᱳᱭ ᱟᱫᱚ ᱱᱚᱣᱟ ᱫᱚ ᱟᱹᱰᱤ ᱡᱚᱛᱷᱟᱛ ᱠᱟᱛᱷᱟ ᱜᱮ ᱢᱮᱱᱟᱜ ᱠᱟᱫᱟ ᱤᱧᱦᱧ ᱢᱚᱱᱮᱭᱟ ᱡᱮ ᱱᱚᱣᱟᱴᱟᱜ ᱫᱤᱱ ᱨᱮᱫᱚ ᱟᱵᱚ ᱫᱚ ᱱᱩᱠᱩ ᱫᱚ ᱩᱭᱦᱟᱹᱨ ᱞᱮᱠᱟᱱᱟᱜ ᱜᱮ ᱚᱱᱠᱟᱱᱟᱜ ᱜᱮ
ᱜᱟᱯᱟᱭ ᱤᱫᱤᱭᱮᱫᱟ ᱦᱟᱜ
ᱯᱨᱳᱜᱨᱟᱢ ᱠᱚᱵᱚ ᱥᱟᱯᱲᱟᱣᱟ ᱟᱨ ᱚᱱᱠᱟᱱᱟᱜ ᱠᱟᱛᱮ ᱜᱮ ᱚᱱᱟᱴᱟᱜ ᱫᱤᱱ ᱫᱚᱵᱚ ᱯᱟᱨᱚᱢ ᱤᱫᱤᱭᱟ ᱡᱟᱛᱮ ᱡᱟᱹᱥᱛᱤ ᱠᱷᱚᱱ ᱡᱟᱹᱥᱛᱤ ᱩᱱᱠᱩᱣᱟᱜ ᱠᱟᱛᱷᱟ ᱵᱚ ᱩᱱ ᱦᱤᱞᱳᱜ ᱫᱚᱵᱚ ᱜᱟᱞᱚᱪᱟ ᱩᱱᱠᱩᱣᱟᱜ ᱠᱟᱛᱷᱟ ᱫᱤᱥᱚᱢ ᱦᱚᱸ ᱛᱟᱞᱟ ᱨᱮᱵᱚ ᱯᱟᱥᱱᱟᱣᱟ ᱡᱟᱦᱟᱸᱭ ᱠᱚ ᱵᱟᱝᱠᱚ ᱵᱟᱲᱟᱭᱟ᱾ ᱩᱱᱠᱩ ᱠᱚ ᱵᱟᱲᱟᱭ ᱦᱚᱪᱚ ᱞᱟᱹᱜᱤᱫ ᱛᱮ ᱚᱱᱟᱱ ᱢᱟᱨᱟᱝ ᱢᱟᱨᱟᱝ ᱧᱚᱜ ᱢᱤᱫᱴᱟᱝ ᱤᱭᱟᱹ ᱵᱚᱱ ᱥᱟᱯᱲᱟᱣᱟ ᱨᱚᱯᱚᱲ ᱛᱷᱩᱛᱤ ᱠᱚ ᱥᱟᱯᱲᱟᱣᱟ ᱥᱮ ᱪᱮᱫ ᱮᱢ ᱞᱟᱹᱭ ᱮᱫᱟ᱾
ᱮᱠᱟᱞ ᱜᱮ
ᱦᱚᱭ
ᱱᱚᱣᱟ ᱦᱩᱞ ᱢᱟᱦᱟ ᱨᱮᱱᱟᱜ ᱫᱚ ᱛᱮᱛᱮᱫ ᱫᱚ ᱱᱤᱭᱟᱹᱜᱮ ᱡᱮ ᱡᱟᱦᱟᱸᱭ ᱦᱟᱯ ᱦᱟᱯᱲᱟᱢ ᱠᱚ ᱟᱵᱚ ᱞᱟᱹᱜᱤᱫ ᱠᱚ ᱞᱟᱹᱲᱦᱟᱹᱭ ᱞᱮᱫᱟ ᱠᱚ᱾ ᱟᱠᱚᱣᱟᱜ ᱢᱟᱭᱟᱢ ᱛᱮ ᱱᱚᱣᱟ ᱵᱷᱟᱨᱚᱛ ᱫᱤᱥᱚᱢ ᱠᱚ ᱩᱯᱞᱟᱹᱫ ᱞᱮᱫᱟ ᱠᱚ ᱥᱟᱹᱫᱷᱤᱱ ᱞᱮᱫᱟ ᱠᱚ᱾
ᱦᱮᱸ
ᱟᱵᱚ ᱢᱟ ᱟᱫᱚᱚᱴᱵᱚᱱ ᱪᱮᱫ ᱟᱠᱟᱫ ᱜᱮᱭᱟ ᱢᱮᱱᱠᱷᱟᱱ ᱟᱵᱚᱨᱮᱱ ᱡᱟᱦᱟᱸ ᱦᱟᱯᱮᱱ ᱫᱤᱱ ᱨᱮᱱ ᱯᱚᱯᱚᱝᱲᱟ ᱥᱮ ᱡᱮᱱᱟᱨᱮᱥᱚᱱ ᱩᱱᱠᱩ ᱠᱚᱦᱚᱸ ᱡᱟᱛᱮ ᱵᱚᱱ ᱪᱮᱫ ᱦᱚᱴᱚᱣᱟᱠᱚ ᱥᱮ ᱥᱮᱬᱟ ᱦᱚᱴᱚ ᱟᱠᱚᱣᱟ ᱱᱚᱣᱟ ᱫᱤᱱ ᱨᱮᱱᱟᱜ ᱢᱮᱱᱮᱛ ᱫᱚ ᱪᱮᱫ ᱠᱟᱱᱟ? ᱪᱮᱫ ᱦᱩᱞ ᱢᱟᱦᱟ ᱫᱚ ᱪᱮᱫ ᱠᱟᱱᱟ ᱪᱮ ᱚᱠᱚᱭ ᱠᱤᱱ ᱦᱩᱞ ᱞᱮᱫᱟ ᱠᱤᱱ? ᱟᱨ ᱪᱮᱫᱟᱜ ᱜᱮᱥᱮ ᱵᱟᱝ ᱱᱚᱣᱟᱠᱟ ᱦᱩᱞ ᱢᱟᱦᱟ ᱫᱚᱠᱤᱱ ᱦᱚᱦᱚ ᱞᱮᱫᱟᱠᱤᱱ? ᱱᱤᱭᱟᱹ ᱞᱟᱹᱜᱤᱫ ᱛᱮᱜᱮ ᱦᱩᱞ ᱢᱟᱦᱟ ᱫᱚ ᱱᱤᱛ ᱫᱚ ᱱᱚᱣᱟ ᱢᱟᱱᱟᱣ ᱵᱟᱛᱟᱣ ᱞᱟᱹᱠᱛᱤ ᱢᱮᱱᱟᱜᱼᱟ᱾
ᱦᱳ ᱟᱫᱚ ᱱᱤᱛᱚᱜ ᱨᱮ ᱱᱟᱦᱟᱜ ᱠᱚᱲᱟ ᱜᱤᱫᱽᱨᱟᱹ ᱠᱩᱲᱤ ᱜᱤᱫᱽᱨᱟᱹ ᱠᱚᱫᱚ ᱟᱫᱚ ᱡᱮᱦᱮᱛᱩ ᱦᱟᱸᱜ ᱟᱵᱚᱣᱟᱜ ᱥᱟᱱᱛᱟᱞ ᱱᱤᱭᱟᱹ ᱞᱟᱝ ᱨᱚᱯᱚᱲ ᱠᱟᱱᱟ᱾ ᱟᱫᱚ ᱦᱚᱸ ᱚᱭ ᱦᱩᱞ ᱢᱟᱦᱟ ᱨᱮᱦᱚᱸ ᱦᱚᱜᱼᱚ ᱱᱚᱝᱠᱟᱱᱟᱜ ᱡᱤᱱᱤᱥ ᱧᱮᱞᱚᱜ ᱠᱟᱱᱟ ᱟᱫᱚ ᱱᱤᱛᱚᱜ ᱫᱚ ᱦᱟᱸᱜ ᱡᱩᱫᱤᱭᱳ ᱠᱟᱹᱴᱤᱡ ᱠᱚᱢ ᱧᱚᱜ ᱟᱠᱟᱱᱟ᱾ ᱮᱱᱠᱷᱟᱱ ᱫᱚ ᱟᱵᱚᱨᱮᱱ ᱩᱱᱠᱩ ᱡᱟᱦᱟᱸ ᱱᱟᱣᱟ ᱡᱩᱣᱟᱹᱱ ᱠᱚᱦᱟᱸᱜ ᱠᱚ ᱦᱟᱨᱟᱜ ᱠᱟᱱᱟ᱾ ᱱᱩᱠᱩ ᱢᱟᱛᱚ ᱮ ᱱᱤᱛᱚᱜ ᱫᱚ ᱱᱚᱣᱟ ᱠᱟᱞᱪᱟᱨ ᱨᱮᱱᱟᱜ ᱮᱱᱮᱡ ᱥᱮᱨᱮᱧ ᱫᱚ ᱵᱟᱝᱠᱚ ᱠᱩᱥᱤᱭᱟᱜ ᱠᱟᱱ ᱛᱟᱵᱚᱱᱟ ᱟᱵᱚᱱᱟᱜ ᱞᱟᱭᱼᱞᱟᱠᱪᱟᱨ ᱞᱟᱠᱪᱟᱨ ᱨᱮᱱᱟᱜ ᱫᱚ ᱩᱱᱠᱩ ᱫᱚ ᱱᱚᱜᱼᱚᱭ ᱱᱤᱛᱳ ᱫᱚ ᱥᱳᱥᱟᱞ ᱢᱤᱰᱤᱭᱟ ᱛᱟᱞᱟ ᱛᱮᱦᱚᱸ ᱧᱮᱞᱚᱜ ᱠᱟᱱᱟ ᱟᱨ ᱱᱚᱝᱠᱟ ᱟᱹᱛᱳ ᱫᱤᱥᱚᱢ ᱠᱚᱨᱮ ᱦᱚᱸ ᱧᱮᱞᱚᱜ ᱠᱟᱱᱟ᱾ ᱡᱮ ᱚᱱᱟ ᱰᱤᱡᱮ ᱞᱟᱝᱽᱲᱮ ᱥᱮᱱᱜᱮ ᱵᱮᱥᱤ ᱠᱚ ᱜᱚᱦᱚᱲᱚᱜ ᱠᱟᱱᱟ ᱱᱚᱣᱟ ᱵᱟᱨᱮᱛᱮ ᱟᱢ ᱠᱟᱹᱴᱤᱡ ᱞᱟᱹᱭ ᱛᱟᱞᱟᱝ ᱢᱮ ᱟᱢ ᱵᱟᱨ ᱞᱟᱭᱤᱱ ᱜᱟᱱᱛᱮ
ᱟᱫᱚ ᱟᱵᱚ ᱫᱚ ᱠᱷᱮᱨᱣᱟᱞ ᱦᱚᱯᱚᱱ ᱠᱟᱱᱟᱵᱚ ᱟᱵᱚᱱᱟᱜ ᱢᱤᱫᱴᱤᱱ ᱨᱟᱭ ᱨᱤᱛ ᱥᱮ ᱟᱹᱨᱤᱪᱟᱹᱞᱤ ᱢᱮᱱᱟᱜ ᱛᱟᱵᱚᱱᱟ᱾
ᱦᱳᱭ
ᱚᱱᱟᱛᱮ ᱟᱵᱚᱨᱮᱱ ᱵᱚᱸᱜᱟᱼᱵᱩᱨᱩ ᱡᱮᱞᱮᱠᱟ ᱦᱮᱱᱟᱜ ᱠᱚᱣᱟ ᱟᱵᱚᱱᱟᱜ ᱠᱟᱹᱢᱤᱦᱚᱨᱟ ᱪᱮᱫᱠᱟ ᱦᱮᱱᱟᱜᱼᱟ ᱚᱱᱠᱟ ᱞᱮᱠᱟᱜᱮ ᱱᱟᱦᱟᱜ ᱡᱟᱦᱟᱸ ᱵᱟᱹᱵᱩ ᱢᱟᱹᱭ ᱛᱟᱠᱚ ᱠᱚ ᱦᱟᱨᱟ ᱡᱩᱣᱟᱹᱱᱚᱜ ᱠᱟᱱᱟ ᱢᱮᱱᱠᱷᱟᱱ ᱩᱱᱠᱩᱣᱟᱜ ᱛᱟᱲᱟᱢ ᱰᱟᱦᱟᱨ ᱫᱚ ᱠᱟᱹᱴᱤᱡ ᱟᱹᱰᱤ ᱵᱟᱝ ᱴᱷᱤᱠ ᱜᱮ ᱧᱮᱞᱚᱜ ᱠᱟᱱᱟ
ᱦᱳᱭ ᱦᱟᱸᱜ ᱟᱫᱚ ᱩᱱᱠᱩ ᱫᱚ ᱦᱟᱸᱜ ᱡᱟᱦᱟᱸᱭ ᱱᱟᱣᱟ ᱠᱚ ᱦᱟᱨᱟᱜ ᱠᱟᱱᱟ ᱩᱱᱠᱩ ᱫᱚ ᱵᱟᱝᱠᱚ ᱵᱩᱡᱷᱟᱹᱣ ᱫᱟᱲᱮᱭᱟᱜ ᱠᱟᱱᱟ ᱡᱮ ᱚᱠᱟᱴᱟᱜ ᱰᱟᱦᱟᱨ ᱫᱚ ᱡᱟᱹᱱᱩᱢ ᱜᱮᱭᱟ ᱟᱨ ᱚᱠᱟᱴᱟᱜ ᱰᱟᱦᱟᱨ ᱫᱚ ᱱᱟᱯᱟᱭ ᱜᱮᱭᱟ ᱟᱫᱚ ᱩᱱᱠᱩ ᱫᱚ ᱚᱱᱟᱴᱟᱜ ᱰᱟᱦᱟᱨ ᱵᱟᱰᱟᱭ ᱢᱟᱲᱟᱝ ᱨᱮᱜᱮ ᱩᱱᱠᱩ ᱫᱚ ᱚᱱᱟ ᱵᱟᱹᱲᱤᱡ ᱰᱟᱦᱟᱨ ᱛᱮᱜᱮ ᱠᱚ ᱛᱟᱲᱟᱢ ᱮᱫᱟ ᱟᱫᱚ ᱟᱵᱚ ᱫᱚ ᱱᱚᱝᱠᱟᱱᱟᱜ ᱡᱟᱦᱟᱱᱟᱜ ᱵᱚ ᱠᱟᱹᱢᱤ ᱞᱮᱠᱷᱟᱱ ᱢᱟᱱᱮ ᱪᱮᱫ ᱠᱚ ᱠᱟᱹᱢᱤ ᱞᱮᱠᱷᱟᱱ ᱱᱚᱝᱠᱟᱱᱟᱜ ᱩᱱᱠᱩ ᱫᱚ ᱚᱱᱟᱴᱟᱜ ᱰᱟᱦᱟᱨ ᱠᱷᱚᱱᱟᱜ ᱠᱚ ᱨᱩᱣᱟᱹᱲ ᱫᱟᱲᱮ ᱟᱠᱠᱚᱣᱟ ᱟᱢᱟᱜ ᱩᱭᱦᱟᱹᱨ ᱛᱮ
ᱡᱟᱦᱟᱸ ᱛᱮᱞᱟ ᱟᱵᱚ ᱫᱚ ᱥᱮᱪᱮᱫ ᱦᱩᱭᱩᱜ ᱛᱟᱵᱚᱱᱟ᱾ ᱥᱮᱪᱮᱫ ᱜᱮ ᱢᱤᱫᱴᱤᱱ ᱢᱟᱹᱱᱢᱤᱭᱟᱜ ᱡᱚᱛᱷᱟᱛ ᱰᱟᱦᱟᱨᱮ ᱥᱮᱴᱮᱨ ᱫᱟᱲᱮᱭᱟᱜᱼ ᱟᱭ᱾
ᱦᱮᱸ
ᱵᱟᱹᱵᱩ ᱢᱟᱹᱭ ᱛᱟᱠᱚ ᱦᱩᱰᱤᱧ ᱢᱟᱹᱭ ᱦᱩᱰᱤᱧ ᱢᱟᱨᱟᱝ ᱵᱟᱹᱵᱩ ᱢᱟᱹᱭ ᱛᱟᱠᱚ ᱚᱠᱛᱚ ᱱᱟᱹᱯᱤᱡ ᱩᱢᱮᱨ ᱱᱟᱹᱯᱤᱡ ᱡᱟᱦᱟᱸ ᱟᱵᱚᱱᱟᱜ ᱤᱛᱩᱱ ᱟᱥᱲᱟ ᱠᱚ ᱢᱮᱱᱟᱜᱼᱟ ᱥᱮᱫ ᱤᱥᱠᱩᱞ ᱠᱚ ᱢᱮᱱᱟᱜ ᱛᱟᱵᱚᱱᱟ ᱚᱸᱰᱮ ᱵᱚᱱ ᱠᱳᱞ ᱠᱚᱣᱟ᱾ ᱟᱨ ᱢᱟᱪᱮᱫ ᱛᱟᱞᱟ ᱛᱮᱜᱮ ᱦᱟᱯᱮᱱ ᱫᱤᱱ ᱨᱮ ᱟᱵᱚᱱᱟᱜ ᱥᱟᱶᱛᱟ ᱨᱮᱱᱟᱜ ᱵᱩᱜᱤᱭᱟᱜ ᱫᱚ ᱢᱤᱫ ᱫᱤᱱ ᱨᱮ ᱚᱱᱟ ᱦᱚᱸᱚᱸ ᱛᱤᱸᱜᱩ ᱫᱟᱲᱮᱭᱟᱜᱼᱟ᱾
ᱦᱳᱭ ᱩᱱᱠᱤ ᱱᱚᱣᱟ ᱫᱚ ᱡᱷᱚᱛᱚ ᱜᱮ ᱟᱹᱰᱤ ᱡᱚᱛᱷᱟᱛ ᱠᱟᱛᱷᱟ ᱜᱮᱢ ᱢᱮᱱ ᱠᱟᱫᱟ ᱮ ᱟᱨ ᱢᱮᱴᱟᱝ ᱤᱧ ᱱᱚᱣᱟ ᱛᱟᱞᱟᱨᱮ ᱠᱟᱹᱴᱤᱡ ᱞᱟᱹᱭ ᱥᱟᱱᱟᱧ ᱠᱟᱱᱟ ᱦᱚᱸᱜ ᱚ ᱱᱚᱣᱟ ᱡᱟᱦᱟᱸᱟᱢ ᱞᱟᱹᱭ ᱠᱮᱫᱟ ᱥᱮᱪᱮᱫ ᱥᱮᱪᱮᱫ ᱢᱟᱛᱚ ᱟᱵᱚ ᱞᱟᱹᱜᱤᱫ ᱛᱮ ᱟᱹᱰᱤ ᱜᱮ ᱞᱟᱹᱠᱛᱤ ᱠᱟᱱᱟ ᱩᱱᱠᱩ ᱡᱟᱦᱟᱸᱭ ᱱᱟᱣᱟ ᱡᱩᱣᱟᱹᱱ ᱠᱚᱠᱚ ᱦᱟᱨᱟᱜ ᱠᱟᱱᱟ ᱩᱱᱠᱩ ᱞᱟᱹᱜᱤᱫ ᱦᱚᱸ ᱟᱹᱰᱤᱜᱮ ᱞᱟᱹᱠᱛᱤ ᱠᱟᱱᱟ ᱢᱮᱱᱠᱷᱟᱱ ᱱᱚᱰᱮ ᱟᱨ ᱢᱤᱫᱴᱟᱝᱤᱧ ᱮ ᱤᱧᱤᱧ ᱤᱧᱟᱹᱜ ᱩᱭᱦᱟᱹᱨ ᱛᱮ ᱦᱩᱱᱟᱹᱝ ᱱᱚᱝᱠᱟᱧ ᱞᱟᱹᱭᱟ ᱱᱚᱜᱼᱚᱭ ᱟᱛᱳ ᱨᱮ ᱡᱟᱦᱟᱸᱴᱟᱜ ᱰᱤᱡᱮ ᱞᱟᱜᱜᱽᱲᱮ ᱠᱚᱵᱚ ᱥᱟᱯᱲᱟᱣ ᱮᱫᱟ ᱱᱚᱣᱟ ᱫᱚ ᱦᱤᱱᱟᱹᱝ ᱟᱵᱚ ᱟᱵᱚ ᱦᱚᱛᱮ ᱛᱮᱜᱮ ᱱᱚᱣᱟ ᱠᱚᱫᱚ ᱵᱚ ᱥᱟᱯᱲᱟᱣ ᱮᱫᱟ ᱥᱮ ᱟᱨ ᱱᱚᱣᱟ ᱫᱚ ᱟᱵᱚ ᱜᱮ ᱡᱩᱫᱤ ᱵᱟᱝᱵᱚ ᱥᱟᱯᱲᱟᱣᱟ ᱮᱱᱠᱷᱟᱱ ᱫᱚ ᱩᱱᱠᱩ ᱱᱚᱣᱟᱴᱟᱜ ᱡᱟᱭᱜᱟᱟᱨᱮ ᱪᱟᱞᱟᱜ ᱨᱮᱱᱟᱜ ᱤᱭᱟᱹ ᱦᱚᱸ ᱰᱟᱦᱟᱨ ᱦᱚᱸ ᱵᱟᱝ ᱛᱟᱦᱮᱱ ᱛᱟᱠᱚᱣᱟ ᱤᱧ ᱱᱚᱣᱟ ᱫᱩᱧ ᱢᱚᱱᱮᱭᱟ᱾
ᱟᱫᱚ ᱱᱚᱣᱟ ᱫᱚ ᱡᱚᱛᱷᱟᱛ ᱠᱟᱛᱷᱟ ᱠᱟᱱ ᱜᱮᱭᱟ᱾ ᱢᱮᱱᱠᱷᱟᱱ ᱟᱵᱚ ᱡᱟᱦᱟᱸᱭ ᱠᱚᱜᱮ ᱵᱚᱱ ᱥᱮᱪᱮᱫ ᱟᱠᱟᱱᱟ ᱥᱮ ᱥᱟᱶᱛᱟ ᱵᱚᱱ ᱩᱯᱨᱩᱢ ᱫᱟᱲᱮᱭᱟᱜ ᱠᱟᱱᱟ ᱥᱮ ᱵᱩᱜᱤ ᱵᱟᱹᱲᱤᱡ ᱦᱚᱲ ᱥᱟᱜ ᱵᱚᱱ ᱢᱮᱥᱟᱜ ᱠᱟᱱᱟ ᱟᱵᱚᱣᱟᱜ ᱢᱮᱫ ᱞᱩᱛᱩᱨ ᱫᱚᱨᱠᱟᱨ ᱦᱮᱱᱟᱜᱼᱟ ᱟᱵᱚᱱᱟᱜ ᱡᱟᱦᱟᱸ ᱢᱟᱹᱡᱷᱤ ᱥᱤᱥᱴᱮᱢ ᱥᱮ ᱢᱟᱹᱡᱷᱤ ᱛᱷᱟᱨᱤ ᱢᱮᱱᱟᱜᱼᱟ ᱡᱟᱦᱟᱸᱛᱮ ᱟᱹᱛᱳ ᱚᱲᱟᱜ ᱠᱚᱨᱮ ᱟᱵᱚᱱᱟᱜ ᱡᱟᱦᱟᱸ ᱡᱟᱹᱛᱤᱭᱟᱹᱨᱤ ᱥᱟᱯᱟᱯ ᱛᱟᱵᱚ ᱛᱩᱢᱫᱟᱜ ᱴᱟᱢᱟᱠ ᱡᱷᱟᱹᱭ ᱠᱚᱨᱛᱟᱞ ᱨᱮᱜᱽᱲᱟ ᱱᱤᱭᱟᱹ ᱛᱟᱞᱟ ᱛᱮᱜᱮ ᱥᱟᱶᱛᱟ ᱨᱮᱭᱟᱜ ᱡᱟᱦᱟᱸ ᱠᱟᱹᱢᱤᱦᱚᱨᱟ ᱠᱚᱨᱟᱣ ᱦᱮᱱᱟᱜᱼᱟ ᱵᱤᱦᱟᱹ ᱵᱟᱯᱞᱟ ᱛᱷᱤᱠᱮ ᱵᱚᱸᱜᱟ ᱵᱩᱨᱩ ᱛᱷᱮᱠᱮ ᱟᱨ ᱢᱟᱭᱤᱠ ᱠᱚᱫᱚ ᱵᱟᱝ ᱟᱹᱜᱩ ᱠᱟᱛᱮ ᱜᱮ ᱟᱵᱚᱱᱟᱜ ᱡᱟᱹᱛᱤᱭᱟᱹᱨᱤ ᱡᱟᱦᱟᱸ ᱟᱵᱚᱱᱟᱜ ᱨᱟᱹᱥᱠᱟᱹ ᱨᱚᱢᱚᱡᱽ ᱨᱮᱭᱟᱜ ᱥᱟᱯᱟᱯ ᱠᱚ ᱢᱮᱱᱟᱜᱼᱟ ᱚᱱᱟ ᱠᱚᱜᱮ ᱵᱮᱵᱚᱦᱟᱨ ᱞᱮᱠᱷᱟᱱ ᱜᱮ ᱟᱹᱰᱤᱜᱮ ᱱᱟᱯᱟᱭ ᱠᱚᱜᱼᱟ
ᱟᱹᱰᱤ ᱡᱚᱛᱷᱟᱛ ᱠᱟᱛᱷᱟᱢ ᱞᱟᱹᱭ ᱠᱟᱜᱼᱟ ᱮᱸᱰᱮᱠᱷᱟᱱ ᱫᱚ ᱩᱱᱠᱩ ᱫᱚ ᱟᱵᱚᱣᱟᱜ ᱱᱚᱣᱟ ᱟᱵᱚᱣᱟᱜ ᱫᱚ ᱱᱚᱣᱟ ᱨᱩᱣᱟᱜ ᱠᱚ ᱢᱮᱱᱟᱜᱼᱟ ᱮᱱᱛᱮ ᱴᱟᱢᱟᱠ ᱛᱩᱢᱫᱟᱜ ᱠᱚ ᱱᱚᱣᱟ ᱠᱚ ᱱᱚᱣᱟ ᱠᱚ ᱥᱟᱞᱟᱜ ᱦᱚᱸ ᱟᱹᱰᱤᱴᱟᱜ ᱠᱚ ᱡᱚᱯᱲᱟᱣ ᱨᱮᱠᱚ ᱛᱟᱦᱮᱸ ᱠᱚᱜᱼᱟ ᱟᱨ ᱚᱱᱮ ᱡᱮ ᱟᱵᱚᱣᱟᱜ ᱛᱩᱢᱫᱟᱜ ᱴᱟᱢᱟᱠ ᱨᱟᱦᱟᱛᱮ ᱡᱟᱦᱟᱸᱟᱴᱟᱜ ᱮᱱᱮᱡ ᱠᱚ ᱦᱩᱭᱩᱜ ᱜᱮᱭᱟ ᱟᱵᱚᱣᱟᱜ ᱞᱟᱠᱪᱟᱨ ᱨᱮᱱᱟᱜ ᱮᱱᱠᱷᱟᱱ ᱫᱚ ᱩᱱᱠᱩ ᱫᱚ ᱚᱱᱟ ᱞᱟᱠᱪᱟᱨ ᱨᱮᱱᱟᱜ ᱜᱮᱠᱚ ᱥᱮᱬᱟ ᱠᱮᱭᱟ᱾ ᱥᱮ ᱪᱮᱫ ᱮᱢ ᱞᱟᱹᱭᱟ?
ᱮᱠᱟᱞᱜᱮ ᱟᱯᱱᱟᱨ ᱨᱮ ᱜᱤᱫᱽᱨᱟᱹ ᱡᱩᱫᱤ ᱟᱢ ᱵᱟᱢ ᱥᱮᱪᱮᱫ ᱟᱭᱟ ᱰᱟᱦᱟᱨ ᱡᱩᱫᱤ ᱵᱟᱢ ᱩᱫᱩᱜ ᱟᱭᱟ ᱢᱮᱱᱠᱷᱟᱱ ᱟᱢᱟᱜ ᱡᱟᱹᱛ ᱟᱢᱟᱜ ᱫᱷᱚᱨᱚᱢ ᱚᱠᱚᱭ ᱫᱚᱭ ᱧᱮᱞᱟᱭ ᱟᱢᱜᱮ ᱠᱤᱱᱛᱩ ᱧᱮᱞ ᱦᱩᱭᱩᱜ ᱛᱟᱢᱟ ᱱᱤᱭᱟᱹ ᱫᱚ
ᱦᱳᱭ ᱢᱟᱱᱮ ᱱᱚᱰᱮ ᱟᱞᱟᱝᱟᱜ ᱨᱚᱯᱚᱲ ᱨᱮ ᱱᱚᱣᱟᱜᱤᱧ ᱵᱩᱡᱽ ᱠᱮᱫᱟ ᱟᱢ ᱥᱟᱚᱞᱟᱝ ᱨᱚᱯᱚᱲ ᱨᱮ ᱡᱮ ᱟᱵᱚ ᱫᱚ
ᱞᱟᱹᱭ ᱵᱤᱱ